ᱦᱳᱭ ᱡᱚᱦᱟᱨ ᱜᱮ ᱜᱚᱝᱠᱮ,
ᱛᱟᱞᱦᱮ ᱜᱚᱝᱠᱮ ᱪᱤᱫ ᱠᱚ ᱪᱤᱠᱟ ᱦᱩᱭᱩᱜ ᱠᱟᱱᱟ?
ᱱᱚᱜᱚᱭ ᱪᱮᱫ ᱟᱫᱚ ᱚᱲᱟᱜ ᱠᱚᱨᱮᱜ ᱜᱮ᱾ ᱛᱟᱨᱯᱚᱨ ᱪᱟᱥ ᱵᱟᱲᱟ ᱦᱩᱭᱩᱜ ᱠᱟᱱᱟ ᱱᱚᱜᱼᱚᱭ᱾ ᱪᱟᱥ ᱦᱩᱬᱩ ᱠᱚ ᱪᱟᱥ ᱦᱩᱭᱩᱜ ᱠᱟᱱᱟ᱾
ᱦᱳᱭ, ᱛᱟᱦᱚᱞᱮ ᱜᱚᱝᱠᱮ ᱚᱲᱟᱜ ᱯᱟᱲᱟ ᱚᱲᱟᱜ ᱠᱚᱨᱮ ᱫᱚ ᱢᱚᱸᱡᱽ ᱵᱟᱲᱟ ᱜᱮᱛᱚ?
ᱦᱳᱭ, ᱦᱳᱭ,
ᱱᱟᱯᱟᱭ ᱜᱮ ᱢᱤᱱᱟᱹᱧᱟ ᱜᱚᱝᱠᱮ᱾
ᱦᱮᱸ, ᱟᱹᱞᱤᱧ ᱦᱚᱸ ᱱᱟᱯᱟᱭ ᱜᱮ ᱜᱚᱝᱠᱮ᱾ ᱛᱟᱦᱚᱞᱮ ᱜᱚᱝᱠᱮ ᱵᱚᱞ ᱠᱚᱫᱚ ᱜᱟᱛᱤ ᱦᱩᱭᱩᱜ ᱠᱟᱱᱟ ᱥᱮ ᱵᱟᱝ᱾
ᱦᱳᱭ ᱜᱟᱛᱤᱜ ᱦᱩᱭᱩᱜ ᱠᱟᱱ ᱜᱮᱭᱟ ᱵᱚᱞ ᱦᱚᱸ᱾
ᱛᱟᱦᱚᱞᱮ ᱜᱚᱝᱠᱮ ᱟᱢ ᱫᱚ, ᱚᱠᱟ ᱯᱚᱡᱤᱥᱚᱱ ᱨᱮᱢ ᱜᱟᱛᱮᱜ ᱛᱮ ᱜᱚᱝᱠᱮ?
ᱦᱮᱸ ᱟᱹᱞᱤᱧ ᱢᱟ ᱤᱥᱴᱟᱭᱜᱟᱨ ᱨᱮ᱾
ᱦᱩᱸ ᱛᱟᱦᱚᱞᱮ ᱜᱚᱝᱠᱮ ᱱᱚᱝᱠᱟ ᱢᱮᱱᱠᱷᱟᱱ ᱫᱚ, ᱡᱟᱦᱱᱟᱜ ᱮᱠᱟᱰᱮᱢᱤ ᱠᱚᱨᱮ ᱯᱮᱠᱴᱤᱥ ᱠᱮᱭᱟᱢ ᱥᱮ, ᱚᱱᱠᱟ ᱟᱹᱛᱩ ᱠᱚᱨᱮ ᱜᱮ?
ᱳᱭ ᱟᱹᱛᱩ ᱜᱩᱨᱤᱡ ᱜᱮ, ᱛᱟᱨᱯᱚᱨ ᱚᱲᱟᱜ ᱨᱮᱛᱚ ᱟᱨ ᱚᱠᱚᱭ ᱦᱚᱸ ᱵᱟᱹᱱᱩᱜ ᱠᱚᱣᱟ᱾ ᱪᱟᱥ ᱵᱟᱥ ᱠᱚ ᱧᱮᱞ ᱦᱩᱭᱩᱜᱼᱟ᱾ ᱧᱮᱞ ᱦᱩᱭᱩᱜ
ᱚᱭ ᱦᱚᱸ ᱦᱚ ᱜᱚᱝᱠᱮ ᱚᱲᱟᱜ ᱠᱚᱨᱮ ᱦᱚᱸ, ᱧᱮᱞ ᱫᱚ ᱫᱚᱨᱠᱟᱨ ᱜᱮ᱾ ᱵᱚᱞ ᱜᱟᱛᱮ ᱠᱟᱛᱮᱜ ᱫᱚ ᱵᱟᱝ ᱦᱳᱭᱳᱜᱼᱟ ᱾ ᱚᱲᱟᱜ ᱠᱚᱨᱮ ᱦᱚᱸ ᱧᱮᱞ ᱦᱩᱭᱩᱼᱜ ᱜᱮᱭᱟ᱾ ᱱᱳᱛᱮ ᱛᱮ
ᱪᱟᱥ ᱵᱟᱥ ᱫᱚ ᱠᱚᱨᱟᱣ ᱜᱮ ᱦᱩᱭᱩᱜᱼᱟ᱾
ᱦᱳᱭ᱾ ᱵᱟᱝ ᱪᱟᱥ ᱞᱮᱠᱷᱟᱱ ᱜᱚᱝᱠᱮ ᱪᱮᱫ ᱮᱢ ᱡᱚᱢᱟ?
ᱦᱳᱭ
ᱟᱵᱚ ᱫᱚ ᱢᱮᱱᱠᱷᱟᱱ ᱱᱤᱭᱟᱹ ᱨᱮᱜᱮᱛᱚ ᱪᱟᱥ ᱞᱟᱹᱜᱤᱫ ᱜᱮ ᱟᱵᱚ ᱫᱚ ᱢᱮᱱᱟᱜ ᱵᱚᱱᱟ ᱾ ᱵᱟ ᱵᱚᱱ ᱪᱟᱥ ᱞᱮᱠᱷᱟᱱ ᱵᱟᱭᱨᱮ ᱦᱚᱲ ᱦᱚᱸ ᱪᱮᱫ ᱞᱮᱠᱟ ᱪᱤᱠᱟᱛᱮᱠᱩ ᱡᱚᱢᱟ᱾ ᱟᱨ ᱟᱵᱚ ᱦᱚᱸ ᱟᱨᱠᱤ
ᱦᱳᱭ
ᱪᱟᱞᱟᱭ
ᱡᱚᱢᱟᱧ
ᱛᱟᱦᱚᱞᱮ ᱜᱚᱝᱠᱮ ᱟᱯᱮ ᱥᱮᱫ ᱫᱚ, ᱫᱟᱜ ᱡᱟᱹᱲᱤ ᱫᱚ ᱪᱮᱫ ᱞᱮᱠᱟ?
ᱳᱭ ᱫᱟᱜ ᱮ ᱡᱟᱹᱲᱤᱭᱮᱜ ᱜᱮᱭᱟ ᱾ ᱚᱱᱟ ᱦᱚᱸ ᱪᱮᱠᱟᱞᱤᱧ ᱞᱟᱹᱭᱟ᱾ ᱚᱱᱠᱟ ᱫᱚ
ᱟᱞᱮ ᱥᱮᱨᱮ ᱜᱚᱝᱠᱮ ᱢᱮᱱᱠᱷᱟᱡ ᱤᱧ ᱢᱮᱱᱠᱷᱟᱱ ᱫᱚ ᱡᱟᱹᱯᱩᱫ ᱞᱮᱠᱟᱭ ᱡᱟᱹᱯᱩᱫ ᱠᱟᱜ ᱟᱭ ᱟᱨᱠᱤ
ᱦᱮᱸ
ᱟᱞᱮᱥᱮᱜ ᱫᱚ ᱜᱚᱝᱠᱮ, ᱟᱹᱰᱤ ᱡᱟᱹᱥᱛᱤ ᱜᱮ ᱫᱟᱜ ᱡᱟᱹᱲᱤ ᱠᱮᱟᱭ᱾ ᱦᱚᱭ ᱠᱤᱪᱷᱩ ᱠᱷᱚᱱᱟᱜ ᱜᱚᱝᱠᱮ ᱜᱷᱚᱱᱴᱟ ᱞᱟᱦᱟ ᱨᱮᱜᱮ ᱟᱥ ᱠᱮᱜᱟᱭ ᱚᱱᱟᱛᱮ ᱤᱧ ᱠᱞᱟᱯ ᱥᱮ ᱜᱟᱛᱮ ᱠᱚ ᱥᱟᱶ ᱫᱩᱲᱩᱵ ᱞᱟᱹᱜᱤᱫ ᱦᱮᱡ ᱦᱩᱭ ᱟᱠᱟᱱᱟ ᱾ ᱟᱨᱠᱤ
ᱟᱹᱵᱤᱱ ᱫᱚ ᱵᱚᱞ ᱵᱤᱱ ᱜᱟᱛᱮᱜ ᱜᱮᱭᱟ ᱥᱮ ᱵᱟᱝ?
ᱦᱮᱸ ᱜᱚᱝᱠᱮ ᱜᱟᱛᱮᱜ ᱜᱟᱹᱞᱤᱧ ᱟᱞᱤᱧ ᱦᱚᱸ᱾
ᱚᱠᱟ ᱯᱳᱡᱤᱥᱮᱱᱹ ᱨᱮᱵᱮᱱ ᱠᱤᱨᱤᱝ ᱧᱮ ᱟ᱾
ᱟᱹᱞᱤᱧ ᱫᱚ ᱢᱮᱱᱠᱷᱟᱱ ᱢᱤᱫ ᱯᱷᱤᱞᱰᱟᱨ ᱨᱮ ᱞᱤᱧ ᱜᱟᱛᱮᱜ ᱛᱮ᱾
ᱦᱩᱸ ᱟᱪᱪᱷᱟ - ᱟᱪᱪᱷᱟ᱾
ᱢᱮᱱ ᱫᱟᱞᱤᱧ ᱵᱮᱥᱤ ᱵᱟᱝ ᱜᱚᱝᱠᱮ, ᱮᱠᱟᱰᱳᱢᱤ ᱠᱚᱨᱮ ᱫᱚ ᱵᱟᱝ ᱜᱟᱛᱤ ᱢᱤᱫᱴᱮᱱ ᱠᱳᱪ ᱟᱹᱜᱩ ᱦᱩᱭ ᱠᱟᱱᱟ᱾ ᱟᱹᱛᱩ ᱨᱮᱜᱮ᱾ ᱟᱫᱚ ᱞᱮᱠᱟ ᱡᱮ ᱞᱮᱠᱟ ᱪᱮᱥᱴᱟᱭ ᱫᱟᱞᱮ ᱟᱨᱠᱤ, ᱟᱫᱚ ᱟᱹᱛᱩ ᱨᱮᱜᱮ ᱯᱮᱠᱴᱤᱥ ᱦᱩᱭᱩᱜ ᱜᱮᱭᱟ᱾ ᱥᱮᱛᱟᱜ ᱦᱚᱸ ᱟᱭᱩᱵ ᱦᱚᱸ᱾
ᱚ ᱟᱪᱪᱷᱟ
ᱵᱤᱥᱤ ᱫᱤᱱ ᱫᱚ ᱵᱟᱝ ᱦᱳᱭ ᱟᱠᱟᱱᱟ ᱜᱚᱝᱠᱮ ᱢᱤ ᱢᱤᱫ ᱪᱟᱸᱫᱳ ᱦᱳᱭ ᱞᱟᱹᱜᱤ ᱫᱚᱜ ᱠᱟᱱᱟ᱾
ᱟᱪᱪᱷᱟ - ᱟᱪᱪᱷᱟ ᱚᱱᱟ, ᱚᱱᱟ
ᱢᱮᱱ ᱠᱮᱭᱟ ᱞᱤᱧ ᱜᱚᱝᱠᱮ ᱠᱚᱞ ᱫᱚ ᱚᱱᱟ ᱱᱟᱥᱮᱱᱟᱜ ᱠᱟᱹᱴᱤᱡ ᱞᱤᱧ ᱫᱚᱦᱚᱭ ᱫᱟ ᱟᱨᱠᱤ ᱫᱟᱜ ᱡᱟᱹᱲᱤ ᱤᱫᱤᱭᱮ ᱟᱭ ᱥᱮ, ᱛᱚ ᱯᱨᱚᱵᱮᱞᱮᱢᱚᱜᱼᱟ ᱛᱚ ᱨᱤᱡᱮᱠ ᱨᱮᱱᱟᱜ ᱪᱟᱸᱱᱥ ᱢᱮᱱᱟᱜᱼᱟ᱾